ᱦᱮᱞᱳ
ᱦᱩᱸ ᱜᱚᱝᱠᱮ ᱡᱚᱦᱟᱨ ᱜᱮ᱾
ᱦᱮᱸ ᱡᱚᱸᱦᱟᱨ ᱜᱮ᱾
ᱦᱮᱸ ᱪᱮᱫ ᱮᱢ ᱪᱤᱠᱟᱹᱭ ᱮᱜ ᱟ?
ᱪᱮᱫ ᱦᱚᱸ ᱵᱟᱞᱤᱧ ᱪᱤᱠᱟᱹᱭᱟ ᱱᱚᱼᱚᱭ ᱚᱲᱟᱜ ᱠᱚᱨᱮ ᱜᱮᱞᱤᱧ ᱫᱩᱲᱩᱵ ᱵᱟᱲᱟ ᱟᱠᱟᱱᱟ᱾
ᱟᱪᱪᱷᱟ ᱱᱟᱯᱟᱭ ᱵᱟᱲᱟ ᱜᱮ ᱵᱚᱨᱛᱚᱢᱟᱱ
ᱦᱮᱸ ᱱᱟᱯᱟᱭ ᱵᱟᱲᱟ ᱜᱮ ᱟᱹᱵᱤᱱ ᱜᱮ ᱪᱮᱫ ᱠᱟ?
ᱦᱮᱸ ᱟᱹᱞᱤᱧ ᱦᱚᱸ ᱱᱟᱯᱟᱭ ᱜᱮ᱾
ᱚᱸ ᱦᱮ ᱛᱚ ᱪᱮᱫ ᱠᱚᱵᱮᱱ ᱠᱟᱹᱢᱤ ᱵᱟᱲᱟᱭᱮᱫᱟ?
ᱠᱟᱹᱢᱤ ᱠᱚᱫᱚ ᱟᱞᱮ ᱥᱮᱱ ᱥᱮᱨᱢᱟ ᱡᱟᱹᱲᱤ ᱫᱟᱜ ᱠᱚ ᱵᱟᱝ ᱦᱩᱭᱩᱜ ᱠᱟᱱᱟ ᱛᱚ ᱵᱟᱹᱫᱽ ᱠᱟᱹᱢᱤ ᱠᱚᱦᱚᱸ ᱟᱹᱣᱨᱨᱤᱼᱟ ᱦᱟᱸᱜ ᱟᱯᱮ ᱥᱮᱱ ᱜᱮ?
ᱚᱸ ᱱᱚᱛᱮ ᱦᱚᱸ ᱚᱱᱠᱟ ᱜᱮ
ᱟᱸ
ᱟᱹᱣᱨᱤ ᱥᱮᱨᱢᱟ ᱡᱟᱹᱲᱤ ᱫᱟᱜ ᱜᱮ ᱟᱹᱣᱨᱤ ᱦᱤᱡᱩᱜᱼᱟ᱾ ᱛᱟᱨᱯᱚᱨ ᱱᱚᱜᱼᱚᱭ ᱥᱤ ᱵᱟᱲᱟ ᱦᱩᱭᱩᱜ ᱠᱟᱱᱟ ᱥᱤ ᱞᱟᱹᱦᱩᱫ ᱠᱟᱜ ᱦᱩᱭᱩᱜ ᱠᱟᱱᱟ
ᱚᱸ ᱞᱟᱸᱭᱮᱫᱟᱧ ᱟᱯᱮ ᱥᱮᱱ ᱫᱚ ᱪᱮᱫ ᱜᱟᱹᱰᱤ ᱠᱚᱛᱮ ᱯᱮ ᱥᱤ ᱦᱚᱪᱚᱭᱮᱫᱼᱟ ᱥᱮ ᱱᱚᱶᱟ ᱰᱟᱝᱨᱟ ᱛᱮᱜᱮ ᱱᱟᱦᱟᱜ?
ᱦᱩᱸ ᱜᱟᱰᱤ ᱛᱮᱦᱚᱸ ᱰᱟᱝᱨᱟ ᱛᱮᱦᱚᱸ ᱡᱟᱦᱟᱸᱭ ᱨᱮᱱ ᱰᱟᱝᱨᱟ ᱢᱮᱱᱟᱜ ᱠᱚᱣᱟ ᱰᱟᱝᱨᱟ ᱰᱟᱝᱜᱨᱟ ᱱᱟᱦᱮᱞ ᱛᱮᱦᱚᱸ ᱠᱚ ᱥᱤ ᱜᱮᱭᱟ ᱟᱨ ᱜᱟᱰᱤ ᱛᱮ ᱦᱚᱸ᱾ ᱠᱷᱩᱵ ᱮᱠᱴᱟ ᱫᱚ ᱰᱟᱝᱨᱟ ᱱᱟᱦᱮᱞ ᱫᱚ ᱵᱟᱹᱱᱩᱜᱼᱟ ᱵᱤᱥᱤᱨ ᱵᱷᱟᱜᱽ ᱜᱟᱰᱤ ᱜᱮ ᱢᱮᱱᱟᱜᱼᱟ
ᱳ ᱟᱪᱷᱟ ᱟᱪᱪᱷᱟ ᱜᱚᱝᱠᱮ ᱞᱟᱹᱭ ᱤᱫᱟᱹᱧ ᱡᱟᱦᱟᱸᱱᱟᱜ ᱥᱟᱛᱟᱢ ᱪᱮᱛᱟᱱ ᱨᱮᱞᱟᱝ ᱨᱚᱲᱟ ᱥᱮ ᱮᱢᱱᱤ ᱜᱮ ᱤᱧ ᱨᱚᱲ ᱟᱸᱡᱚᱢᱚᱜ ᱠᱟᱱ ᱛᱤᱧᱟᱹ ᱛᱚ? ᱡᱟᱦᱟᱱᱟᱜ ᱥᱟᱛᱟᱢ ᱡᱟᱦᱟᱱᱟᱜ ᱥᱟᱛᱟᱢ ᱥᱟᱵ ᱠᱟᱛᱮ ᱞᱟᱝ ᱨᱚᱲᱟ ᱥᱮ ᱮᱢᱱᱤ ᱜᱮᱞᱟᱝ ᱨᱚᱲᱟ
ᱦᱳᱭ ᱚᱱᱟ ᱡᱟᱦᱟᱸᱵᱤᱱ ᱞᱟᱹᱭᱮᱫᱟ ᱚᱱᱟ ᱥᱟᱵ ᱠᱟᱛᱮᱫ ᱜᱮ
ᱥᱟᱛᱟᱢ ᱥᱟᱵ ᱠᱟᱛᱮ ᱜᱮ
ᱦᱳᱭ
ᱟᱪᱷᱟ ᱪᱮᱫ ᱞᱮᱠᱟ ᱥᱟᱛᱟᱢ ᱞᱟᱝ ᱥᱟᱵᱟ? ᱟᱢ ᱞᱟᱹᱭ ᱛᱟᱞᱟᱝ ᱢᱮ ᱟᱢ ᱪᱮᱫ ᱜᱮᱢ ᱩᱭᱦᱟᱹᱨ ᱛᱟᱞᱟᱝ ᱚᱱᱟ ᱪᱮᱫ ᱪᱮᱛᱟᱱ ᱨᱮᱜᱮ ᱢᱟ ᱞᱟᱹᱭ ᱢᱮ ᱚᱱᱟ ᱪᱮᱛᱟᱱ ᱨᱮᱜᱮ ᱞᱟᱝ ᱨᱚᱯᱚᱲᱟ
ᱚᱸᱻ ᱦᱩᱸ ᱛᱚ ᱛᱟᱦᱞᱮ ᱟᱹᱵᱤᱱ ᱫᱚ ᱮᱢᱱᱤ ᱵᱤᱨ ᱫᱤᱥᱚᱢ ᱥᱮ ᱵᱩᱨᱩ ᱫᱤᱥᱚᱢ ᱥᱮ ᱮᱢᱱᱤ ᱵᱤᱞᱟᱹᱛ ᱫᱤᱥᱚᱢ ᱠᱟᱱᱟᱵᱤᱱ
ᱟᱹᱞᱤᱧ ᱫᱚ ᱵᱤᱨ ᱫᱤᱥᱚᱢ ᱦᱚᱸ ᱵᱟᱹᱞᱤᱧ ᱯᱟᱲᱟᱜᱼᱟ ᱵᱤᱞᱟᱹᱛ ᱫᱤᱥᱚᱢ ᱦᱚᱸ ᱵᱟᱹᱞᱤᱧ ᱯᱟᱲᱟᱜᱼᱟ ᱢᱚᱴᱟᱢᱩᱴᱤ ᱚᱱᱟ ᱛᱟᱞᱟ ᱢᱟᱡᱷᱟᱼᱢᱟᱡᱷᱤ ᱥᱮᱭ ᱢᱟᱱᱮ ᱢᱟᱱᱮ ᱵᱤᱨ ᱫᱤᱥᱚᱢ ᱦᱚᱸ ᱞᱟᱹᱭ ᱵᱟᱞᱮ ᱜᱟᱱᱚᱜᱼᱟ ᱵᱤᱞᱟᱹᱛ ᱫᱤᱥᱚᱢ ᱦᱚᱸ ᱵᱟᱞᱮ ᱞᱟᱹᱭ ᱵᱟᱝ ᱜᱟᱱᱚᱜᱼᱟ ᱢᱚᱴᱟ ᱢᱩᱴᱤᱱ ᱛᱟᱞᱟ ᱢᱟᱡᱷᱟ ᱢᱟᱡᱷᱤ ᱟᱹᱵᱤᱱ ᱫᱚ
ᱟᱶ ᱟᱹᱞᱤᱧ ᱫᱚ ᱵᱤᱨ ᱫᱤᱥᱚᱢ ᱜᱮ ᱵᱮᱥᱤᱨ ᱵᱷᱟᱜᱽ ᱫᱚ
ᱵᱤᱨ ᱫᱤᱥᱚᱢ ᱜᱮ ᱚᱸ
ᱦᱮᱸ ᱦᱩᱸ
ᱟᱪᱷᱟ ᱛᱟᱦᱚᱞᱮ ᱛᱮᱦᱮᱧ ᱫᱚ ᱚᱱᱟ ᱵᱤᱨ ᱵᱩᱨᱩ ᱪᱮᱛᱟᱱ ᱨᱮᱜᱮ ᱠᱟᱹᱡ ᱞᱟᱝ ᱛᱷᱚᱛᱤᱭᱟ ᱵᱤᱨ ᱤᱫᱤ ᱠᱟᱛᱮᱫ
ᱦᱳᱭ ᱦᱳᱭ ᱵᱤᱨ ᱤᱫᱤ ᱠᱟᱛᱮᱫ ᱜᱮ ᱦᱮᱸ
ᱟᱪᱷᱟ ᱜᱚᱝᱠᱮ ᱞᱮᱜᱼᱟᱞᱤᱧ ᱟᱯᱮᱥᱮᱱ ᱥᱟᱨᱡᱚᱢ ᱫᱟᱨᱮ ᱠᱚ ᱢᱮᱱᱟᱜ ᱜᱮᱭᱟ
ᱦᱮᱸ ᱥᱟᱨᱡᱚᱢ ᱫᱟᱨᱮ ᱢᱮᱱᱟᱜᱼᱟ ᱵᱟᱨᱜᱮ ᱠᱚᱨᱮᱫ ᱜᱮ ᱢᱮᱱᱟᱜᱼᱟ ᱥᱟᱨᱡᱚᱢ ᱫᱟᱨᱮ
ᱢᱟᱛᱠᱚᱢ ᱠᱚ
ᱢᱟᱛᱠᱚᱢ ᱫᱟᱨᱮ ᱥᱟᱨᱡᱚᱢ ᱫᱟᱨᱮ ᱟᱹᱰᱤ ᱜᱚᱴᱟᱝ ᱜᱮ ᱫᱟᱨᱮ ᱠᱚ ᱢᱮᱱᱟᱜᱼᱟ ᱟᱫᱚ ᱩᱱᱟᱹᱜ ᱫᱟᱨᱮ ᱠᱚᱨᱮᱱᱟᱜ ᱧᱩᱛᱩᱢ ᱫᱚ ᱵᱟᱹᱞᱤᱧ ᱞᱟᱹᱭ ᱫᱟᱲᱮᱭᱟᱜ ᱠᱟᱱᱟ, ᱚᱱᱟ ᱜᱮᱞᱤᱧ ᱵᱟᱲᱟᱭᱟ᱾ ᱥᱟᱨᱡᱚᱢ ᱫᱟᱨᱮ ᱢᱮᱱᱟᱜᱼᱟ ᱦᱳᱭ ᱢᱟᱛᱠᱚᱢ ᱫᱟᱨᱮ ᱢᱮᱱᱟᱜᱼᱟ ᱟᱨ ᱛᱤᱨᱤᱞ ᱛᱟᱨᱚᱯ ᱫᱟᱨᱮ ᱠᱚ ᱢᱮᱱᱟᱜᱼᱟ ᱟᱨᱠᱤ
ᱟᱛᱱᱟᱜ ᱠᱚ ᱵᱟᱹᱪᱩᱜᱼᱟ ᱟᱛᱱᱟᱜ?
ᱦᱮᱸ ᱟᱛᱱᱟᱜ ᱫᱟᱨᱮ ᱠᱚ ᱢᱮᱱᱟᱜᱼᱟ
ᱟᱪᱪᱷᱟ ᱜᱚᱝᱠᱮ ᱞᱟᱹᱭ ᱤᱧ ᱛᱟᱦᱞᱮ ᱚᱱᱟ ᱞᱟᱹᱭ ᱤᱧᱟᱹᱜ ᱟᱯᱮᱥᱮᱱ ᱱᱚᱣᱟ ᱥᱟᱨᱡᱚᱢ ᱥᱟᱠᱟᱢ ᱠᱚ ᱦᱮᱡ ᱜᱮᱭᱟ ᱠᱚ ᱥᱮ ᱵᱟᱝ ᱚᱱᱮ
ᱦᱮᱸ ᱦᱮᱡ ᱜᱮᱭᱟ ᱠᱚ ᱦᱮᱡ ᱠᱟᱛᱮᱫ ᱚᱱᱟ ᱯᱟᱹᱴᱤᱭᱟᱹ ᱠᱚ ᱡᱟᱦᱟᱸ ᱫᱚ ᱚᱱᱮ ᱯᱟᱛᱲᱟ᱾
ᱟᱪᱷᱟ
ᱦᱮᱸ ᱛᱟᱯᱚᱨ ᱯᱟᱴᱤ ᱠᱟᱛᱮ ᱟᱹᱠᱷᱨᱤᱧᱚᱜ ᱜᱮᱭᱟ ᱚᱱᱟ ᱥᱟᱠᱟᱢ ᱯᱟᱛᱲᱟ ᱠᱚ
ᱛᱟᱞᱮ ᱤᱧ ᱯᱟᱛᱲᱟ ᱠᱚ ᱟᱹᱠᱷᱨᱤᱧᱟ ᱥᱮ ᱚᱱᱟ ᱥᱟᱨᱛᱟᱞ ᱠᱟᱛᱮᱜ ᱠᱚ ᱟᱹᱠᱷᱨᱤᱧᱟ?
ᱚᱱᱟ ᱯᱟᱛᱲᱟ ᱥᱟᱨᱛᱟᱞ ᱟᱠᱚ ᱛᱟᱨ ᱯᱚᱨᱮ ᱠᱚ ᱟᱠᱷᱨᱤᱧᱟ, ᱟᱫᱚ ᱡᱟᱦᱟᱸᱭ ᱠᱚ ᱟᱠᱷᱨᱤᱧᱟ ᱟᱠᱷᱨᱤᱧᱟᱠᱚ ᱟᱨ ᱡᱟᱦᱟᱸᱭ, ᱢᱤᱥᱤᱱ ᱢᱮᱱᱟᱜ ᱛᱟᱠᱩᱣᱟ ᱩᱱᱠᱩ ᱫᱚ ᱚᱲᱟᱜ ᱨᱮᱜᱮ ᱠᱚ ᱥᱤᱞᱟᱹᱭᱟ
ᱟᱪᱷᱟ ᱜᱚᱝᱠᱮ ᱞᱟᱹᱭᱤᱧ ᱟᱯᱮ ᱥᱮᱱ ᱨᱮᱦᱚᱸ ᱢᱤᱥᱤᱱ ᱢᱮᱱᱟᱜ ᱜᱮᱭᱟ ᱥᱮ ᱪᱮᱫ ᱱᱚᱣᱟ ᱯᱟᱛᱲᱟ ᱵᱚ ᱯᱟᱹᱴᱤᱭᱟᱜ ᱢᱤᱥᱤᱱ?
ᱦᱮᱸ ᱢᱮᱱᱟᱜ-ᱟ ᱢᱟᱱᱮ ᱥᱤᱞᱟᱹᱭᱟ ᱠᱚ ᱟᱨᱠᱤ
ᱟᱪᱪᱷᱟ
ᱟᱞᱤᱧᱟᱜ ᱜᱮ ᱢᱮᱱᱟᱜ-ᱟ ᱚᱱᱮ ᱱᱚᱸᱰᱮ ᱠᱚ ᱟᱜᱩ ᱚᱴᱚ ᱠᱟᱜ-ᱟ ᱟᱨᱠᱤ ᱥᱤᱞᱟᱹᱭ ᱵᱟᱲᱟᱭᱟᱞᱤᱧ ᱛᱟᱯᱚᱨᱮ ᱚᱱᱟ ᱠᱚ ᱤᱫᱤᱭᱟᱠᱚ ᱟᱹᱠᱷᱨᱤᱧᱟᱠᱚ᱾
ᱟᱪᱪᱷᱟ ᱜᱚᱝᱠᱮ ᱞᱟᱹᱭᱮᱜ-ᱟ ᱞᱤᱧ ᱚᱱᱟ ᱯᱟᱛᱲᱟ ᱯᱟᱹᱴᱤ ᱢᱤᱥᱤᱱ ᱡᱟᱦᱟᱸ ᱵᱤᱱ ᱦᱟᱛᱟᱣ ᱞᱮᱜ-ᱟ ᱚᱱᱟ ᱫᱚ ᱦᱟᱸᱜ ᱦᱟᱛᱟᱣ ᱞᱮᱜ-ᱟ ‌ᱵᱤᱱ ᱥᱮ ᱮ ᱩᱸ ᱮ ᱩᱢ ᱚᱠᱟ ᱠᱷᱚᱱ ᱵᱤᱱ ᱟᱹᱜᱩ ᱞᱮᱜ-ᱟ?
ᱟᱹᱞᱤᱧ ᱫᱩᱞᱤᱧ ᱮᱢ ᱟᱠᱟᱫ ᱞᱤᱧᱟᱸ ᱠᱚ ᱱᱚᱣᱟ ᱜᱩᱨᱩᱯ ᱠᱷᱚᱱᱟᱜ ᱟᱨᱠᱤ
ᱟᱪᱷᱟ ᱟᱹᱞᱤᱧ ᱟᱹᱞᱤᱧ ᱚᱱᱟ ᱤᱭᱟᱹ ᱞᱤᱧᱟᱹ ᱥᱟᱠᱟᱢ ᱟᱹᱜᱩ ᱠᱟᱛᱮ ᱵᱤᱱ ᱯᱟᱹᱴᱤᱭᱟ ᱥᱮ ᱥᱟᱠᱟᱢ ᱯᱟᱛᱲᱟ ᱠᱩᱵᱤᱱ ᱦᱟᱛᱟᱣ ᱛᱟᱠᱚᱣᱟ ᱦᱟᱛ ᱦᱟᱛᱟᱣ ᱠᱟᱛᱮ ᱟᱵᱤᱱ ᱱᱤᱡᱮ ᱛᱮᱵᱤᱱ ᱯᱟᱹᱴᱤ ᱥᱤᱞᱟᱹᱭ ᱛᱟᱹᱠᱩᱣᱟ᱾
ᱵᱟᱝ ᱵᱟᱝ ᱟᱹᱞᱤᱧ ᱫᱚ ᱥᱟᱠᱟᱢ ᱞᱤᱧ ᱦᱟᱛᱟᱣ ᱛᱟᱠᱩᱣᱟ᱾ ᱚᱱᱟ ᱦᱟᱡᱟᱨ ᱟᱨ ᱦᱟᱡᱟᱨ ᱨᱮ
ᱚᱲᱟᱜ ᱠᱷᱚᱱ
ᱵᱟᱡᱟᱨ ᱨᱮ ᱟᱲᱟᱭᱥᱚ ᱴᱟᱠᱟ ᱛᱤᱱᱥᱚ ᱴᱟᱠᱟ ᱯᱟᱸᱥᱥᱚ ᱴᱟᱠᱟ ᱚᱱᱠᱟ ᱞᱤᱧ ᱦᱟᱛᱟᱣᱟ᱾
ᱟᱪᱷᱟ᱾
ᱦᱟᱛᱟ ᱦᱟᱛᱟᱣ ᱛᱟᱠᱩᱣᱟᱞᱤᱧ ᱟᱫᱚ ᱟᱹᱞᱤᱧ ᱥᱤᱞᱟᱹᱭ ᱠᱟᱛᱮᱜ ᱟᱫᱚ ᱟᱹᱞᱤᱧ ᱜᱟᱹᱲᱤ ᱯᱟᱹᱴᱤ ᱞᱤᱧ ᱟᱹᱠᱷᱨᱤᱧ ᱟᱠᱩᱣᱟ
ᱟᱹᱵᱤᱱ ᱪᱮᱫ ᱞᱮᱠᱟ ᱦᱤᱥᱟᱹᱵ ᱛᱮᱵᱤᱱ ᱟᱹᱠᱷᱨᱤᱧ ᱟᱠᱚ ᱠᱟᱱᱟ?
ᱟᱹᱞᱤᱧ ᱦᱟᱡᱟᱨ ᱨᱮᱞᱤᱧ ᱦᱟᱛᱟᱣᱟ᱾ ᱮᱸ ᱡᱩᱫᱤ ᱚᱝᱠᱟ ᱯᱟᱱᱥᱚ ᱴᱟᱠᱟ ᱦᱟᱡᱟᱨ ᱨᱮ ᱡᱩᱫᱤ ᱱᱚᱸᱰᱮᱞᱤᱧ ᱦᱟᱛᱟᱣ ᱠᱟᱜ-ᱟ ᱟᱨ ᱠᱤ ᱛᱤᱱᱥᱚ ᱴᱟᱠᱟ ᱪᱟᱨᱥᱚ ᱴᱟᱠᱟ ᱱᱚᱝᱠᱟ
ᱚᱡ ᱟᱡ ᱪᱮᱫ ᱞᱮᱠᱟ ᱞᱟᱵᱷ ᱠᱚ ᱪᱮᱫ ᱞᱮᱠᱟ ᱵᱩᱡᱷᱟᱹᱜ ᱟ ᱥᱮ ᱦᱟᱹᱱ ᱠᱚ ᱪᱮᱫ ᱞᱮᱠᱟ ᱵᱩᱡᱷᱩᱜ-ᱟ ᱚᱱᱟ
ᱴᱷᱤᱠ ᱞᱟᱵᱷ ᱫᱚ ᱵᱷᱟᱜᱮ ᱜᱮ ᱵᱩᱡᱷᱟᱹᱜ-ᱟ ᱦᱟᱸᱜ ᱟᱫᱚ ᱚᱱᱟ ᱤᱭᱟᱹᱞᱤᱧ ᱛᱟᱦᱮᱱᱟ ᱚᱱᱟ ᱵᱷᱤᱲ ᱨᱮᱜᱤ ᱟᱨᱠᱤ ᱵᱷᱟᱜᱮ ᱜᱮ ᱞᱟᱵᱷ ᱠᱚᱫᱚ ᱦᱤᱡᱩᱜ-ᱟ ᱛᱟᱯᱚᱨ ᱱᱮᱛᱟᱨ ᱫᱚ ᱟᱨᱚ ᱟᱹᱰᱤ ᱜᱚᱴᱟᱝ ᱛᱩᱫ ᱮᱱᱟ ᱛᱚ
ᱟᱪᱪᱷᱟ
ᱟᱫᱚ ᱛᱮᱢᱚᱱ ᱚᱱᱠᱟ ᱫᱚ ᱵᱟᱞᱤᱧ ᱧᱟᱢ ᱫᱟ ᱥᱟᱠᱟᱢ ᱠᱚᱫᱚ᱾
ᱟᱹᱞᱤᱧ ᱛᱟᱦᱚᱞᱮ ᱱᱩᱠᱩ ᱟᱛᱩ ᱴᱚᱞᱟᱨᱮᱱ ᱡᱟᱦᱟᱸᱭ ᱦᱚᱲ ᱠᱚ ᱢᱮᱱᱟᱜ ᱠᱚᱣᱟ ᱢᱟᱱᱮ ᱛᱟᱦᱚᱞᱮ ᱚᱱᱟ ᱥᱮᱱ ᱛᱮᱦᱚᱸ ᱠᱟᱹᱣᱰᱤ ᱫᱚᱠᱚ ᱟᱨᱡᱟᱣ ᱫᱟᱲᱮᱭᱟᱜ-ᱟ ᱵᱤᱨ ᱨᱮᱭᱟᱜ ᱥᱟ ᱥᱟᱨᱡᱚᱢ ᱥᱟᱠᱟᱢ ᱦᱮᱡ ᱠᱟᱛᱮᱜ ᱡᱩᱫᱤ ᱚᱱᱟ ᱠᱚ ᱯᱟᱹᱴᱤ ᱠᱟᱛᱮᱜ ᱡᱩᱫᱤ ᱟᱹᱠᱷᱨᱤᱧᱟᱠᱚ ᱛᱟᱦᱞᱮ ᱚᱱᱠᱟ ᱥᱟᱶᱛᱮ ᱠᱟᱹᱣᱰᱤ ᱫᱚ ᱠᱩ ᱩᱢ ᱟᱨᱡᱟᱣ ᱫᱟᱲᱮᱭᱟᱜ ᱠᱚ
ᱦᱮᱸ ᱟᱨᱡᱟᱣ ᱫᱟᱲᱮᱭᱟᱜ-ᱟ ᱠᱚ ᱟᱨᱚ ᱵᱤᱵᱷᱤᱱᱱᱚ ᱥᱟᱠᱟᱢ ᱠᱚ ᱟᱹᱠᱷᱨᱤᱧᱟ ᱛᱚ ᱱᱚᱜ-ᱚᱭ ᱡᱮᱢᱚᱱ ᱛᱤᱨᱤᱞ ᱥᱟᱠᱟᱢ ᱵᱤᱱ ᱞᱟᱹᱭ ᱠᱮᱫᱟ ᱛᱤᱨᱤᱞ ᱥᱟᱠᱟᱢ ᱦᱚᱸ ᱟᱹᱠᱷᱨᱤᱧᱚᱜ-ᱟ, ᱞ᱾
ᱛᱤᱨᱤᱞ ᱥᱟᱠᱟᱢ ᱫᱚ ᱜᱚᱝᱠᱮ ᱪᱮᱫ ᱞᱮᱠᱟ ᱯᱟᱲᱟᱜ-ᱟ ᱪᱮᱫ ᱞᱮᱠᱟ ᱦᱤᱥᱟᱹᱵ ᱛᱮᱠᱚ ᱟᱹᱠᱷᱨᱤᱧᱟ ᱥᱮ ᱚᱱᱟ ᱯᱩᱭᱞᱩ ᱠᱩ ᱢᱮᱥᱮ ᱞᱟᱹᱭ ᱛᱟᱞᱟᱝ ᱢᱮ
ᱛᱤᱨᱤᱞ ᱥᱟᱠᱟᱢ ᱫᱚ ᱦᱩᱭᱩᱜ ᱠᱟᱱᱟ ᱢᱟᱱᱮ ᱪᱟᱴᱟ ᱦᱚᱠᱚ ᱞᱟᱹᱭᱟ ᱡᱟᱦᱟᱸ ᱫᱚ᱾ ᱢᱟᱱᱮ ᱫᱚᱥ ᱞᱟᱭᱤᱱ ᱨᱮ ᱢᱤᱫ ᱪᱟᱴᱟ
ᱟᱪᱪᱷᱟ ᱢᱤᱫ ᱪᱟᱴᱟᱨᱮ ᱪᱮᱫ ᱞᱮᱠᱟ ᱯᱟᱲᱟᱜ-ᱟ ᱜᱚᱝᱠᱮ ᱜᱚᱱᱚᱝ ᱫᱚ?
ᱢᱤᱫ ᱪᱟᱴᱟ ᱨᱮ ᱜᱚᱱᱚᱝ ᱯᱟᱲᱟᱜ ᱠᱟᱱ ᱛᱟᱹᱵᱤᱱᱟ ᱮᱠᱥᱚ ᱠᱩᱲᱤ ᱴᱟᱠᱟ ᱠᱟᱛᱮᱜ ᱟᱨ ᱱᱤᱭᱟᱹ ᱫᱷᱟᱣ ᱫᱚᱠᱚ ᱦᱟᱛᱟᱣ ᱠᱮᱫᱟ ᱫᱩᱥᱚ᱾ ᱫᱩᱥᱚ ᱴᱟᱠᱟ ᱠᱟᱛᱮᱜ ᱠᱚ ᱦᱚ ᱟᱹᱠᱷᱨᱤᱧ ᱠᱮᱫᱟ᱾
ᱟᱡ ᱟᱪᱪᱷᱟ ᱢᱤᱫᱴᱟᱝ ᱦᱚᱲ ᱢᱤᱫ ᱫᱤᱱ ᱨᱮ ᱛᱤᱱᱟᱹᱜ ᱪᱟᱴᱟ ᱜᱟᱱᱮ ᱦᱮᱡ ᱟᱹᱜᱩ ᱫᱟᱲᱮᱭᱟᱜᱼᱟ ᱛᱤᱨᱤᱞ ᱥᱟᱠᱟᱢ
ᱦᱮᱸ ᱢᱤᱫ ᱦᱚᱲ ᱢᱤᱫ ᱫᱤᱱ ᱨᱮ ᱯᱟᱸᱪ ᱪᱷᱚ ᱪᱟᱴᱟ ᱛᱚ ᱦᱮᱡ ᱫᱟᱲᱭᱟᱜ ᱜᱮᱭᱟ᱾
ᱟᱪᱪᱷᱟ ᱛᱟᱦᱚᱞᱮ ᱚᱱᱟ ᱛᱮᱦᱚᱸ ᱛᱚ ᱠᱟᱹᱣᱰᱤ ᱵᱮᱥ ᱟᱨᱡᱟᱣ ᱜᱟᱱᱚᱜᱼᱟ ᱛᱚ
ᱦᱮᱸ ᱚᱱᱟ ᱫᱚ ᱟᱫᱚ ᱚᱱᱟ ᱫᱚ ᱥᱤᱡᱤᱱ ᱨᱮᱛᱚ ᱯᱨᱚᱛᱮᱠ ᱫᱟᱶ ᱯᱨᱚᱛᱮᱠ ᱫᱤᱱ ᱫᱚ ᱵᱟᱝ ᱟᱫᱚ ᱱᱚᱜᱼᱱᱟ ᱥᱟᱨᱡᱚᱢ ᱥᱟᱠᱟᱢ ᱚᱱᱟ ᱫᱚ ᱯᱨᱚᱛᱮᱠ ᱫᱤᱱ ᱜᱮ ᱟᱨᱠᱤ᱾ ᱦᱚᱸᱜᱼᱚᱭ ᱱᱮᱛᱟᱨ ᱦᱚᱸᱛᱚ ᱥᱟᱠᱟᱢᱚᱜ ᱠᱟᱱ ᱜᱮᱭᱟ᱾
ᱦᱮᱸ
ᱵᱷᱟᱹᱜᱤ ᱟᱨ ᱚᱱᱟ ᱛᱤᱨᱤᱞ ᱥᱟᱠᱟᱢ ᱫᱚ ᱦᱮᱡ ᱟᱹᱜᱩ ᱠᱟᱛᱮ ᱟᱨᱚ ᱠᱚ ᱛᱚᱞᱟ ᱠᱩᱲᱤ ᱴᱤ ᱠᱟᱛᱮᱫ ᱛᱚᱞ ᱦᱳᱭᱳᱜᱼᱟ
ᱟᱪᱪᱷᱟ
ᱠᱩᱲᱤ ᱴᱤ ᱠᱟᱛᱮᱫ ᱵᱷᱟᱱᱰᱤᱞ ᱛᱚᱞ ᱦᱳᱭᱳᱜᱼᱟ ᱟᱨ ᱚᱱᱟ ᱛᱚᱞ ᱠᱟᱛᱮᱫ ᱟᱹᱠᱷᱨᱤᱧ ᱟᱨ ᱛᱟᱥᱮᱭᱟ ᱠᱚ ᱟᱨᱠᱤ ᱛᱟᱥᱮ ᱠᱟᱛᱮᱫ ᱟᱫᱚ ᱚᱱᱮ ᱟᱠᱚ ᱪᱮᱠᱟ ᱠᱟ ᱠᱮᱡᱤ ᱫᱚᱨ ᱛᱮᱠᱚ ᱟᱠᱷᱨᱤᱧᱟ ᱱᱟᱜ ᱠᱷᱟᱱ
ᱚ ᱞᱟᱹᱭᱮᱫᱼᱟ ᱞᱤᱧ ᱜᱚᱢᱠᱮ ᱛᱟᱦᱚᱞᱮ ᱟᱹᱵᱤᱱ ᱫᱚ ᱛᱮᱨᱮᱞ ᱥᱟᱠᱟᱢ ᱫᱚᱵᱤᱱ ᱦᱟᱛᱟᱣ ᱜᱮᱭᱟ ᱥᱮ ᱵᱟᱝ
ᱵᱟᱝ ᱢᱟ ᱛᱤᱨᱤᱞ ᱥᱟᱠᱟᱢ ᱫᱚ ᱵᱟᱹᱞᱤᱧ ᱦᱟᱛᱟᱣ ᱵᱟᱲᱟ ᱟᱠᱟᱫᱟ
ᱟᱪᱪᱷᱟ
ᱛᱤᱨᱤᱞ ᱥᱟᱠᱟᱢ ᱦᱟᱛᱟᱣ ᱛᱮ ᱟᱹᱵᱤᱱ ᱫᱚ ᱡᱩᱫᱤ ᱟᱫᱟᱥ ᱠᱚᱵᱤᱱ ᱠᱟᱹᱢᱤᱭᱟ ᱛᱟᱦᱚᱞᱮ ᱛᱤᱨᱤᱞ ᱥᱟᱠᱟᱢ ᱦᱟᱛᱟᱣ ᱠᱟᱛᱮᱫ ᱫᱚ ᱟᱫᱟᱥ ᱠᱟᱹᱢᱤ ᱫᱚ ᱵᱟᱝ ᱜᱟᱱᱚᱜᱼᱟ ᱠᱟᱨᱚᱱ ᱚᱱᱟ ᱚᱱᱟ ᱯᱤᱪᱷᱚᱱ ᱨᱮ ᱟᱹᱰᱤ ᱨᱚᱠᱚᱢ ᱢᱩᱡ ᱤᱭᱟᱹ ᱠᱚ ᱞᱟᱜᱟᱜᱼᱟ ᱢᱩᱡ ᱠᱚ ᱞᱟᱜᱟᱜᱼᱟ ᱞᱤᱫᱤᱨ ᱠᱚ ᱞᱟᱜᱟᱜᱼᱟ ᱩᱱᱠᱩᱜ ᱜᱮ ᱟᱨᱠᱤ ᱤᱭᱟᱹ ᱵᱟᱲᱟ ᱠᱚ ᱦᱩᱭᱩᱜᱼᱟ
ᱟᱪᱪᱷᱟ ᱧᱤᱫᱤᱨ ᱠᱚ ᱥᱮ ᱢᱚᱡᱽ ᱠᱚᱫᱚ ᱟᱹᱰᱤ ᱡᱳᱨ ᱜᱮ ᱠᱚ ᱠᱩᱥᱤᱭᱟᱜᱼᱟ ᱥᱮ ᱪᱮᱫ ᱱᱚᱣᱟ ᱛᱮᱨᱮᱞ ᱥᱟᱠᱟᱢ ᱫᱚ
ᱦᱮᱸ ᱟᱫᱚ ᱡᱟᱦᱟᱱᱟᱜ ᱫᱚᱦᱚ ᱜᱤᱲᱤ ᱛᱟᱦᱮᱱᱟ ᱛᱚ ᱛᱟᱥᱮ
ᱟᱪᱪᱷᱟ
ᱟᱫᱚ ᱚᱱᱟ ᱚᱱᱠᱟ ᱠᱚ ᱞᱟᱜᱟᱜᱼᱟ᱾ ᱟᱨ ᱛᱟᱨ ᱫᱟᱜ ᱠᱚ ᱦᱮᱡ ᱞᱮᱱᱠᱷᱟᱱ ᱚᱱᱟ ᱠᱚ ᱥᱟᱢᱴᱟᱣ ᱦᱩᱭᱩᱜᱼᱟ᱾ ᱞᱮᱵᱟᱨ ᱯᱟᱸᱡᱟ ᱠᱚ ᱦᱩᱭᱩᱜ ᱛᱟᱹᱵᱤᱱᱟ ᱠᱚᱢ ᱥᱮ ᱠᱚᱢ ᱯᱩᱱ ᱯᱮ ᱯᱩᱱ ᱦᱚᱲ ᱫᱚ ᱞᱟᱹᱠᱛᱤ ᱜᱮ ᱠᱟᱱᱟ ᱥᱚᱵᱽ ᱥᱚᱢᱚᱭ᱾
ᱦᱳᱭ ᱟᱨ ᱫᱟᱜ ᱦᱮᱡ ᱞᱮᱱᱟᱱ ᱠᱷᱟᱱ ᱫᱚ ᱢᱤᱫ ᱵᱟᱨ ᱦᱚᱲ ᱛᱚ ᱵᱟᱝ ᱜᱟᱱᱚᱜᱼᱟ ᱛᱤᱱᱟᱹᱜ ᱥᱟᱸᱜᱮ ᱦᱚᱲ ᱩᱱᱟᱹᱝ ᱠᱟᱹᱢᱤ ᱞᱚᱜᱚᱱ ᱩᱥᱟᱹᱨᱟ ᱥᱮᱢᱟ
ᱦᱩᱸᱩᱸᱥᱟᱨᱟ
ᱟᱪᱪᱷᱟ ᱜᱚᱝᱠᱮ ᱱᱚᱣᱟ ᱛᱮᱨᱮᱞ ᱤᱫᱤ ᱠᱟᱛᱮᱫ ᱠᱟᱹᱡ ᱛᱷᱩᱛᱤᱭᱟᱞᱟᱝ ᱢᱟ ᱛᱮᱨᱤᱞ ᱚᱠᱟ ᱥᱚᱢᱚᱭ ᱡᱚᱜᱼᱟ ᱟᱨ ᱚᱠᱟ ᱥᱚᱢᱚᱭ ᱵᱤᱞᱤᱜᱼᱟ ᱟᱨ ᱛᱮᱨᱤᱞ ᱨᱮᱭᱟᱜ ᱪᱮᱫ ᱠᱚᱠᱚ ᱡᱚᱢᱟ ᱚᱱᱟ ᱤᱫᱤ ᱠᱟᱛᱮᱫ ᱜᱮ
ᱛᱤᱨᱤᱞ ᱫᱟᱨᱮ ᱫᱚ ᱦᱳᱭᱳᱜ ᱠᱟᱱᱟ ᱢᱟᱱᱮ ᱤᱭᱟᱹ ᱠᱷᱚᱱᱟᱜ ᱵᱮᱞᱮᱜᱼᱟ
ᱚᱱᱠᱟ
ᱯᱷᱟᱹᱜᱩᱱ ᱵᱚᱸᱜᱟ ᱠᱷᱚᱱᱟᱜ ᱡᱚ ᱟᱨᱟᱢ ᱵᱚᱜᱼᱟ᱾
ᱦᱮᱸ
ᱢᱟᱜᱽ ᱯᱷᱟᱹᱜᱩᱱ ᱠᱷᱚᱱᱟᱜ ᱡᱚ ᱟᱨᱟᱢ ᱵᱚᱜᱼᱟ ᱛᱚ ᱪᱟᱹᱛ ᱵᱟᱹᱭᱥᱟᱹᱠᱷ ᱫᱚ ᱯᱩᱨᱟᱹ ᱵᱮᱞᱮᱜᱼᱟ᱾
ᱟᱪᱪᱷᱟ ᱟᱨ ᱚᱱᱟ ᱛᱮ ᱞᱟᱹᱭ ᱟᱹᱞᱤᱧ ᱡᱮ ᱟᱞᱮ ᱢᱟ ᱠᱷᱟᱹᱞᱤ ᱟᱸᱡᱚᱢ ᱛᱮᱫᱞᱮ ᱟᱸᱡᱚᱢ ᱠᱟᱜᱼᱟ᱾ ᱚᱱᱟ ᱛᱮᱨᱮᱞ ᱨᱮᱭᱟᱜ ᱪᱮᱫ ᱠᱚᱠᱚ ᱡᱚᱢᱟ ᱪᱮᱫ ᱠᱚᱫᱚ ᱠᱚ ᱜᱤᱰᱤ ᱠᱟᱜᱼᱟ?
ᱛᱤᱨᱮᱞ ᱫᱚ ᱢᱤᱫᱴᱟᱝ ᱚᱱᱮ ᱡᱮᱢᱚᱱᱮ ᱵᱷᱤᱛᱤᱨ ᱨᱮᱱᱟᱜ ᱜᱟᱵᱮ ᱛᱟᱦᱮᱱᱟ
ᱦᱩᱸ
ᱟᱹᱰᱤ ᱦᱮᱲᱮᱢᱟ ᱛᱤᱨᱤᱞ ᱫᱚᱵᱤᱱ ᱧᱮᱞ ᱟᱠᱟᱫᱟ ᱡᱩᱫᱤᱭᱳ ᱟᱹᱰᱤ ᱪᱮᱦᱲᱟ ᱦᱮᱬᱮᱢᱟ ᱟᱨ ᱚᱱᱟ ᱛᱤᱭᱳᱜ ᱠᱟᱛᱮᱫ ᱦᱚᱸᱠᱚ ᱟᱠᱷᱨᱤᱧ ᱜᱮᱭᱟ ᱡᱮ ᱡᱮᱢᱚᱱ ᱡᱟᱦᱟᱸᱭᱟᱜ ᱟᱨᱠᱤ ᱦᱚᱭᱛᱳ ᱠᱟᱹᱣᱰᱤ ᱠᱚ ᱠᱚᱢ ᱜᱮᱛᱟᱭᱟ ᱛᱟᱦᱚᱞᱮ ᱵᱤᱨ ᱥᱮᱫ ᱤᱧ ᱪᱟᱞᱟᱣ ᱞᱮᱱ ᱜᱮ ᱚᱱᱟᱧ ᱛᱤᱭᱳᱜ ᱟᱹᱜᱩ ᱞᱮᱜᱮ ᱟᱨ ᱵᱟᱡᱟᱨ ᱥᱮᱫ ᱮ ᱤᱫᱤᱭᱟ
ᱚᱱᱠᱟ ᱞᱮᱠᱟ ᱛᱮᱦᱚᱸ ᱠᱟᱹᱣᱰᱤ ᱟᱨᱡᱟᱣ ᱫᱚ ᱜᱟᱱᱚᱜ ᱠᱟᱱ ᱜᱮᱭᱟ
ᱦᱮᱸ ᱜᱟᱱᱚᱜ ᱜᱟᱱᱚᱜᱼᱟ ᱛᱟᱨᱯᱚᱨ ᱱᱚᱜᱼᱚᱭ ᱵᱷᱩᱸᱰ
ᱠᱟᱹᱡᱩ ᱤᱫᱤ ᱠᱟᱛᱮᱜ ᱠᱟᱹᱡ ᱛᱷᱩᱛᱤ ᱭᱟᱞᱟᱝ ᱢᱮᱥᱮ ᱠᱟᱡᱩ ᱠᱚ ᱢᱮᱱᱟᱜ ᱟᱥᱮ ᱵᱟᱝ?
ᱠᱟᱹᱡᱩ ᱵᱟᱫᱟᱢ ᱠᱟᱹᱡᱩ ᱵᱟᱫᱟᱢ ᱫᱚᱥ ᱱᱚᱣᱟ ᱤᱭᱟᱹ ᱠᱚᱨᱮ ᱫᱚ ᱵᱟᱹᱱᱩᱜᱼᱟ ᱟᱨᱠᱤ ᱥᱟᱺᱜᱤᱧ ᱧᱚᱜ ᱨᱮᱜᱮ ᱢᱮᱱᱟᱜᱼᱟ ᱚᱱᱟ ᱦᱚᱸ᱾ ᱠᱟᱡᱩ ᱵᱟᱫᱟᱢ ᱠᱚᱫᱚ ᱟᱨᱠᱤ ᱠᱷᱩᱵ ᱠᱚᱢ ᱜᱮᱭᱟ ᱱᱚᱰᱮ ᱫᱚ᱾
ᱟᱪᱪᱷᱟ ᱟᱪᱪᱷᱟᱦ ᱟᱯᱮ ᱥᱩᱨ ᱨᱮᱫᱚ ᱦᱟᱸᱜ ᱯᱟᱹᱪᱩᱜ ᱟᱱᱟ ᱵᱟᱝ ᱟᱪᱪᱷᱟ ᱜᱚᱝᱠᱮ ᱞᱟᱹᱭ ᱟᱹᱞᱤᱧ ᱛᱟᱨᱚᱵ ᱠᱚ ᱢᱮᱱᱟᱜ-ᱟ ᱥᱮ ᱵᱟᱝ?
ᱦᱮᱸ ᱛᱟᱨᱚᱵ ᱢᱮᱱᱟᱜᱼᱟ ᱛᱟᱨᱚᱵ ᱠᱚᱦᱚᱸ ᱤᱱᱟᱹ ᱴᱟᱭᱤᱢ ᱜᱮ ᱵᱮᱞᱮᱜᱼᱟ
ᱠᱟᱡᱩ ᱥᱟᱞᱟᱜ ᱜᱮᱣ
ᱦᱮᱸ ᱠᱟᱡᱩ ᱥᱟᱞᱟᱜ ᱜᱮ ᱵᱤᱞᱤᱜᱼᱟ᱾ ᱛᱟᱨᱯᱚᱨ ᱚᱱᱮ ᱡᱟᱦᱟᱸ ᱞᱤᱧ ᱞᱟᱹᱭᱫᱟ ᱛᱮᱨᱮᱞ ᱟᱨ ᱵᱷᱩᱸᱰᱨᱩ ᱟᱨ ᱢᱤᱫᱴᱟᱝ ᱢᱮᱱᱟᱜ-ᱟ ᱵᱷᱩᱸᱰᱨᱩ ᱵᱤᱱ ᱟᱸᱡᱚᱢ ᱠᱟᱜ-ᱟ ᱛᱚ᱾
ᱚ ᱵᱷᱩᱫᱽᱞᱩ ᱵᱷᱩᱫᱽᱞᱩ ᱡᱟᱦᱟᱸ
ᱦᱳᱭ
ᱦᱚᱸ ᱵᱷᱩᱨᱞᱩ ᱫᱚ ᱟᱸᱡᱚᱢ ᱫᱚᱞᱤᱧ ᱟᱸᱡᱚᱢ ᱞᱟᱹᱭ ᱫᱟᱠᱚ ᱱᱚᱣᱟ ᱵᱚᱸᱜᱟ ᱵᱩᱨᱩ ᱠᱚᱨᱮ ᱟᱞᱮ ᱦᱚᱸ ᱫᱚᱢᱮ ᱥᱟᱺᱜᱤᱧ ᱠᱷᱚᱱ ᱱᱩᱠᱩ ᱦᱟᱲᱟᱢ ᱦᱚᱲ ᱠᱚᱠᱚ ᱯᱟᱸᱡᱟ ᱟᱹᱜᱩᱭ ᱛᱟᱞᱮᱭᱟ᱾ ᱚᱱᱟ ᱵᱚᱸᱜᱟ ᱵᱩᱨᱩ ᱥᱚᱢᱚᱭ ᱚᱱᱟ ᱛᱮᱜᱮ ᱞᱩᱜᱽᱲᱤ ᱠᱚ ᱛᱤᱠᱤ ᱛᱟᱠᱚ ᱫᱚ᱾ ᱛᱮᱠᱤ ᱥᱚᱵᱚᱫᱷ
ᱦᱳᱭ ᱟᱨ ᱤᱭᱟᱹ ᱵᱤᱱ ᱟᱸᱡᱚᱢ ᱠᱟᱫᱟ ᱛᱚ ᱚᱱᱟ ᱵᱷᱩᱸᱱᱰᱨᱚ ᱡᱚ᱾
ᱦᱚᱸ ᱚᱱᱟ ᱟᱸᱡᱚᱢ ᱦᱩᱭ ᱠᱟᱱᱟ ᱠᱤᱱᱛᱩ ᱧᱮᱞ ᱫᱚ ᱵᱟᱝ ᱧᱮᱞ ᱦᱩᱭ ᱠᱟᱱᱟ ᱪᱮᱫᱞᱮ ᱞᱮᱠᱟᱱᱟ ᱢᱮᱱᱛᱮ
ᱦᱚᱸ ᱚᱱᱟ ᱦᱚᱸ ᱢᱤᱫ ᱴᱟᱝ ᱡᱚ ᱡᱤᱱᱤᱥ ᱜᱮ ᱠᱟᱱᱟ ᱚᱱᱟ ᱫᱚ ᱚᱱᱟ ᱦᱚᱸᱠᱚ ᱟᱹᱠᱷᱨᱤᱧ ᱜᱮᱭᱟ ᱚᱱᱟ ᱫᱚ ᱟᱨᱚ ᱵᱤᱥᱟᱞ ᱟᱨ ᱠᱤ ᱡᱚ ᱛᱮᱫ ᱫᱚ ᱠᱷᱟᱪᱮ ᱥᱮᱵᱮᱞᱟ ᱟᱨᱠᱤ ᱚᱱᱟ ᱦᱚᱸ ᱵᱷᱤᱛᱤᱨ ᱨᱮᱱᱟᱜ ᱜᱮᱠᱚ ᱤᱭᱟᱹᱭᱟ ᱟᱨ ᱮᱸ ᱡᱚᱢᱟ ᱠᱚ
ᱚᱱᱟ ᱵᱷᱩᱸᱰᱨᱩ ᱵᱷᱩᱸᱰᱨᱩ ᱡᱚ ᱟᱠᱷᱨᱤᱧ ᱫᱚᱦᱚᱸ ᱠᱟᱹᱣᱰᱤ ᱦᱩᱭᱩᱜ ᱜᱮᱭᱟ ᱦᱮᱸᱜ-ᱮ ᱛᱟᱨ ᱫᱚ ᱯᱩᱨᱟᱹ
ᱟᱹᱞᱤᱧ ᱤᱸ ᱵᱤᱨ ᱡᱟ ᱮᱸ ᱢᱟᱱᱮ ᱫᱟ ᱮᱸ ᱟᱹᱰᱤ ᱞᱮᱠᱟᱱ ᱫᱟᱨᱮ ᱠᱷᱚᱱ ᱟᱹᱰᱤ ᱞᱮᱠᱟ ᱠᱟᱹᱣᱰᱤ ᱟᱨᱡᱟᱣ ᱫᱚ ᱜᱟᱱᱚᱜ ᱠᱟᱱ ᱜᱮᱭᱟ ᱛᱚᱵᱮ
ᱦᱮᱸ ᱦᱮᱸ ᱜᱟᱱᱚᱜ ᱜᱮᱭᱟ
ᱟᱪᱪᱷᱟ ᱜᱚᱝᱠᱮ ᱟᱨ ᱱᱚᱜᱼᱚᱭ ᱡᱟᱦᱟᱸ ᱵᱟᱞᱮ ᱜᱤᱫᱽᱨᱟᱹ ᱠᱚ ᱡᱟᱦᱟᱸ ᱟᱛᱱᱟᱜ ᱥᱟᱠᱟᱢ ᱨᱮᱠᱚ ᱟᱸᱧᱡᱞᱮ ᱠᱚᱣᱟ ᱥᱮ ᱤᱭᱟᱹ ᱠᱚᱣᱟ ᱠᱚ ᱟᱛᱱᱟᱜ ᱫᱟᱨᱮ ᱠᱚᱫᱚ ᱟᱯᱮ ᱥᱩᱨ ᱨᱮ ᱢᱮᱱᱟᱜᱼᱟ ᱥᱮ ᱵᱟᱝ?
ᱟᱛᱱᱟᱜ ᱫᱟᱨᱮ ᱦᱮᱸ ᱢᱮᱱᱟᱜᱼᱟ ᱥᱩᱨ ᱠᱚᱨᱮ ᱫᱚ᱾ ᱟᱫᱚ ᱚᱱᱟᱫᱚ ᱵᱟᱹᱞᱤᱧ ᱞᱟᱹᱭ ᱫᱟᱲᱮᱭᱟᱜ ᱠᱟᱱᱟ ᱜᱤᱫᱽᱨᱟᱹ ᱠᱚ ᱪᱤᱠᱟᱹ ᱠᱚᱣᱟ ᱠᱤᱱᱛᱩ ᱢᱮᱱᱟᱜᱼᱟ᱾
ᱦᱳᱭ ᱩᱱᱠᱩ ᱵᱟᱞᱮ ᱜᱤᱫᱽᱨᱟᱹ ᱠᱚ ᱟᱬᱜᱚ ᱞᱮᱱᱠᱷᱟᱱ ᱚᱱᱟ ᱥᱟᱠᱟᱢ ᱨᱮᱜᱮ ᱚᱱᱮ ᱪᱷᱩᱛ ᱯᱷᱮᱲᱟᱣ ᱥᱚᱢᱚᱭ ᱥᱮ ᱤᱭᱟᱹ ᱟᱸᱧᱡᱞᱮ ᱠᱚᱣᱟᱠᱚ ᱚᱱᱟ
ᱚᱸ ᱛᱟᱦᱞᱮ ᱦᱟᱭᱛᱚ ᱟᱞᱮ ᱱᱚᱣᱟ ᱤᱭᱟᱹ ᱵᱤᱨ ᱫᱤᱥᱚᱢ ᱥᱮᱫ ᱫᱚ ᱚᱱᱟ ᱤᱭᱟᱹ ᱵᱟᱹᱱᱩᱜᱼᱟ᱾
ᱟᱛᱱᱟᱜ ᱫᱟᱨᱮ ᱚᱱᱠᱟ ᱵᱟᱹᱪᱩᱜ ᱟᱠᱟᱜᱼᱟ᱾
ᱵᱟᱝ, ᱢᱮᱱᱟᱜ ᱫᱚ ᱢᱮᱱᱟᱜᱼᱟ, ᱠᱤᱱᱛᱩ ᱚᱱᱟ ᱡᱟᱦᱟᱸ ᱵᱤᱱ ᱞᱟᱹᱭᱫᱟ ᱜᱤᱫᱽᱨᱟᱹ ᱠᱚ ᱟᱸᱧᱡᱞᱮ ᱠᱚᱣᱟ ᱚᱱᱟ ᱚᱱᱟ ᱤᱭᱟᱹ ᱛᱮᱫ ᱫᱚ ᱵᱟᱹᱱᱩᱜᱼᱟ ᱟᱨᱠᱤ
ᱟᱪᱪᱷᱟ ᱟᱪᱪᱷᱟ ᱚᱱᱟ ᱥᱮᱨᱣᱟ ᱴᱟᱜ ᱵᱟᱹᱪᱩᱜ ᱠᱟᱜ-ᱟ᱾
ᱟᱨ ᱟᱛᱱᱟᱜ ᱫᱟᱨᱮ ᱛᱮᱦᱚᱸ ᱚᱱᱟ ᱦᱟᱱᱮ ᱤᱭᱟᱹ ᱵᱤᱱ ᱧᱮᱞ ᱠᱟᱜ ᱠᱚᱣᱟ ᱦᱳᱭᱛᱳ ᱴᱚᱥᱚᱨ ᱞᱩᱢᱟᱹᱝ ᱡᱟᱦᱟᱸ ᱞᱩᱢᱟᱹᱝ ᱛᱤᱡᱩ